ᱦᱳᱭ ᱪᱮᱫᱞᱮᱠᱟ ᱱᱟᱯᱟᱭ ᱜᱮᱭᱟᱵᱮᱱ᱾
ᱦᱳᱭ ᱱᱟᱯᱟᱭ ᱜᱮᱭᱟᱞᱤᱧ᱾
ᱦᱳᱭ ᱦᱳᱭ ᱦᱳᱭ᱾ ᱛᱟᱦᱚᱞᱮ ᱛᱚᱵᱮ ᱦᱮᱸ ᱫᱟᱜ ᱡᱟᱹᱲᱤ ᱠᱚ ᱪᱮᱫ ᱞᱮᱠᱟ ᱟᱯᱮ ᱥᱮᱫ ᱛᱚᱵᱮ ᱜᱚᱢᱠᱮ᱾
ᱫᱟᱜ ᱡᱟᱹᱲᱤ ᱠᱚᱫᱚ ᱚᱱᱮ ᱚᱱᱠᱟᱜᱮ᱾ ᱫᱟᱜ ᱡᱟᱹᱲᱤ ᱠᱚᱫᱚ ᱪᱮᱫ ᱞᱤᱧ ᱞᱟᱹᱭᱼᱟ ᱫᱟᱜ ᱦᱚᱸ ᱥᱮᱵ ᱥᱮᱵ ᱵᱮᱥᱴᱷᱤᱠ ᱵᱟᱭ ᱫᱟᱜ ᱮᱫᱟ ᱟᱨ ᱫᱟᱜ᱾ ᱚᱱᱮ ᱚᱱᱠᱟ ᱦᱚᱸ ᱢᱟᱱᱮᱼᱼ ᱠᱟᱹᱢᱤ ᱥᱚᱢᱚᱭ ᱜᱮᱭ ᱫᱟᱜ ᱮᱜᱼᱟ ᱦᱳᱭ ᱥᱮ ᱡᱚᱠᱷᱚᱱ ᱮᱱᱠᱷᱟᱱ ᱠᱟᱹᱢᱤ ᱵᱚᱱ ᱪᱟᱞᱟᱜᱼᱟ᱾ ᱮᱱᱠᱷᱟᱱ ᱴᱤᱯᱤᱱ ᱟᱛᱮᱫ ᱥᱟᱵ ᱠᱟᱛᱮᱫ ᱦᱚᱭ ᱥᱮ ᱠᱷᱮᱛ ᱥᱮᱫ ᱵᱚᱱ ᱛᱟᱲᱟᱢᱟ ᱮᱱᱠᱷᱟᱱ ᱱᱚᱝᱠᱟᱜᱮ ᱫᱟᱜ ᱮᱼᱟ᱾ ᱟᱫᱚ ᱚᱱᱠᱟ ᱫᱟᱜ ᱞᱮᱠᱷᱟᱡ ᱫᱚ ᱵᱟᱝ ᱜᱟᱱᱚᱜᱼᱟ ᱦᱳᱭᱥᱮ ᱫᱟᱜ ᱫᱟᱜ ᱛᱮ ᱠᱟᱹᱢᱤ ᱛᱚ ᱟᱨ ᱵᱟᱝ ᱜᱟᱱᱚᱜᱼᱟ ᱥᱚᱨᱤᱨ ᱠᱷᱟᱨᱟᱯ ᱠᱚᱜᱼᱟ ᱚᱱᱠᱟᱼᱼ ᱦᱚᱲᱢᱚ ᱨᱩᱣᱟᱹ ᱠᱚ ᱧᱟᱢᱚᱜ ᱠᱷᱟᱡ ᱫᱚ ᱢᱩᱥᱠᱤᱞ ᱜᱮᱭᱟ ᱦᱳᱭ ᱥᱮ ᱮᱠᱟ ᱦᱚᱲ ᱫᱚ ᱚᱱᱮ ᱚᱱᱠᱟ ᱦᱚᱲᱢᱚ ᱨᱩᱣᱟᱹ ᱠᱚ ᱧᱟᱢ ᱞᱮᱱ ᱠᱷᱟᱡ ᱫᱚ ᱟᱫᱚᱼᱼ ᱟᱫᱚ ᱵᱟᱢ ᱪᱤᱠᱟ ᱫᱟᱲᱮᱭᱟᱜᱼᱟ ᱯᱚᱨᱮ ᱛᱮ ᱦᱟᱸᱜ ᱦᱳᱭ ᱥᱮ᱾
ᱦᱳᱭ ᱦᱳᱭ ᱦᱳᱭ ᱜᱚᱢᱠᱮ ᱚᱱᱟ ᱢᱟ ᱠᱟᱱᱜᱮ ᱫᱟᱜ ᱡᱟᱹᱲᱤ ᱠᱚᱫᱚ ᱚᱱᱮ ᱟᱠᱟᱱᱟ ᱱᱮᱛᱟᱨ ᱫᱚ ᱠᱟᱹᱢᱤ ᱠᱚᱫᱚ ᱩᱰᱩᱠᱚᱜ ᱦᱩᱭᱩᱜ ᱜᱮᱭᱟ ᱮᱱᱛᱮᱫ ᱱᱮᱛᱟᱨ ᱫᱚ ᱞᱚᱦᱚᱫ ᱫᱟᱜ ᱡᱟᱹᱯᱩᱫ ᱨᱮ᱾ ᱠᱟᱹᱢᱤ ᱠᱟᱱ ᱛᱟᱵᱚᱱᱟ ᱟᱨ ᱫᱤᱱᱟᱹᱢ ᱜᱮ ᱠᱷᱮᱛ ᱨᱮ ᱥᱮ ᱴᱟᱺᱰᱤ ᱨᱮ ᱛᱟᱦᱮᱱ ᱦᱩᱭᱩᱜᱼᱟ ᱥᱮ ᱪᱟᱞᱟᱣ ᱵᱟᱲᱟ ᱦᱩᱭᱩᱜᱼᱟ ᱦᱟᱱᱛᱮ ᱱᱟᱛᱮ ᱟᱫᱚ ᱢᱤᱫᱴᱮᱱ ᱠᱟᱛᱷᱟ ᱠᱟᱱᱟ ᱡᱮ ᱟᱢ ᱪᱟᱥ ᱠᱟᱹᱢᱤ ᱢᱚᱡᱽ ᱛᱮ ᱱᱟᱯᱟᱭ ᱛᱮ ᱡᱩᱫᱤᱢ ᱯᱩᱨᱟᱹᱣᱟ ᱛᱟᱦᱚᱞᱮ ᱢᱟᱱᱮ ᱢᱚᱸᱡᱽ ᱜᱮ ᱟᱹᱭᱠᱟᱹᱜᱼᱟ ᱟᱨ ᱡᱩᱫᱤ ᱚᱱᱟ ᱾ ᱮᱴᱠᱮᱴᱚᱬᱮ ᱠᱚ ᱵᱤᱪ ᱨᱮ ᱦᱩᱭ ᱞᱮᱱᱠᱷᱟᱱ ᱦᱟᱹ ᱛᱷᱚᱲᱟ ᱠᱚᱥᱴᱚ ᱫᱚ ᱟᱹᱭᱠᱟᱹᱜ ᱜᱮᱭᱟ ᱦᱩᱸ ᱢᱚᱱᱮ ᱠᱚᱨᱮ᱾
ᱦᱳᱭ ᱦᱳᱭ ᱦᱳᱭ᱾ ᱚᱱᱮ ᱚᱱᱠᱟ ᱵᱟᱞᱮ ᱢᱩᱪᱟᱹᱫ ᱠᱟᱜᱼᱟ ᱟᱫᱚ ᱚᱱᱮ ᱚᱱᱠᱟ ᱠᱚᱥᱴᱚ ᱜᱮ ᱵᱩᱡᱷᱟᱹᱜᱼᱟ ᱦᱳᱭᱥᱮ ᱮᱱᱠᱷᱟᱱ ᱢᱩᱪᱟᱹᱫ ᱞᱮᱱᱠᱷᱟᱡᱼᱼ ᱛᱷᱚᱲᱟ ᱥᱟᱱᱛᱤ ᱧᱚᱜ ᱵᱩᱡᱷ ᱠᱚᱼᱟ ᱛᱷᱚᱲᱟ ᱞᱮ ᱯᱷᱤᱨᱤ ᱧᱚᱜ ᱠᱚᱜᱼᱟ ᱦᱳᱭ ᱥᱮ᱾
ᱦᱮᱸ᱾
ᱢᱤᱫᱴᱮᱱ ᱚᱱᱮ ᱚᱱᱟ ᱴᱮᱱᱥᱮᱱ ᱛᱮ ᱪᱟᱵᱟ ᱠᱚᱜᱼᱟ ᱡᱮ ᱦᱳᱭ ᱨᱚᱦᱚᱭ ᱦᱩᱭᱩᱜᱼᱟ ᱥᱮ ᱟᱨ ᱦᱚᱸ ᱠᱷᱮᱛ ᱥᱮᱡ ᱪᱟᱞᱟ ᱦᱩᱭᱩᱜᱼᱟ ᱥᱮ ᱪᱮᱫ᱾
ᱦᱳᱭ ᱦᱳᱭ ᱚᱱᱟ ᱢᱟ ᱠᱟᱱ ᱜᱮ᱾
ᱟᱫᱚ ᱚᱱᱠᱟ ᱥᱚᱢᱚᱭ ᱨᱮ ᱵᱟᱭ ᱫᱟᱜ ᱞᱮᱠᱷᱟᱡ ᱮᱱᱠᱷᱟᱱ ᱫᱚ ᱵᱟᱝ ᱜᱟᱱᱚᱜᱼᱟ ᱥᱮ᱾
ᱦᱮᱸ᱾ ᱥᱚᱢᱚᱭ ᱨᱮ ᱫᱟᱜ ᱜᱟᱱᱚᱜ ᱞᱟᱹᱠᱛᱤ ᱠᱟᱱᱟ ᱟᱨ ᱮᱱᱛᱮᱱ ᱫᱟᱜ ᱞᱮᱠᱷᱟᱡ ᱫᱚᱭ ᱮᱱᱛᱮᱱ ᱢᱩᱪᱟᱹᱫ ᱠᱚᱫᱚ ᱵᱚᱱ ᱨᱚᱦᱚᱭ ᱠᱚ, ᱛᱟᱦᱚᱞᱮ ᱛᱚᱵᱮ ᱟᱯᱮᱥᱮᱫ ᱫᱚ ᱱᱩᱠᱩ ᱵᱤᱨ ᱫᱤᱥᱚᱢ ᱥᱮ ᱱᱚᱝᱠᱟ ᱵᱩᱨᱩ ᱫᱤᱥᱚᱢ? ᱠᱟᱱᱟ ᱚᱠᱟᱴᱟᱜ ᱪᱮᱫ ᱠᱟᱱ ᱫᱤᱥᱚᱢ?
ᱵᱤᱨ ᱮ ᱵᱩᱨᱩ ᱠᱚᱫᱚ ᱵᱟᱹᱪᱩᱜ ᱠᱚ ᱮᱠᱷᱟᱱ ᱫᱚ ᱵᱤᱨ ᱫᱚ ᱦᱮᱱᱟᱜ ᱠᱟᱜ ᱜᱮᱭᱟ ᱦᱳᱭᱥᱮ ᱟᱫᱚ ᱚᱱᱮ ᱚᱱᱠᱟᱜᱮ ᱠᱟᱹᱴᱤᱡ ᱠᱟᱹᱴᱤᱡ᱾ ᱢᱤᱫᱴᱤᱡ ᱵᱤᱨ ᱦᱮᱱᱟᱜ ᱟᱠᱟᱫ ᱜᱮᱭᱟ ᱚᱱᱠᱟ ᱥᱮᱸᱫᱽᱨᱟ ᱪᱟᱞᱟᱜ ᱜᱟᱱᱚᱜ ᱞᱮᱠᱟ ᱵᱤᱨ ᱫᱚ ᱦᱮᱱᱟᱜ ᱟᱠᱟᱫ ᱜᱮᱭᱟ᱾
ᱛᱟᱦᱚᱞᱮ ᱚᱱᱟ ᱵᱤᱨ ᱨᱮᱫᱚ ᱪᱤᱞᱤ ᱠᱚ ᱡᱤᱣᱼᱡᱤᱭᱟᱹᱞᱤ ᱠᱚ ᱪᱮᱬᱮ ᱪᱤᱯᱨᱩᱫ ᱠᱚ
ᱛᱟᱦᱮᱸ ᱫᱚᱠᱚ ᱛᱟᱦᱮᱸ ᱠᱟᱱ ᱜᱮᱭᱟ ᱞᱟᱦᱟᱛᱮᱱᱟᱜ ᱚᱱᱠᱟ ᱠᱚ ᱞᱟᱹᱭᱮᱫ ᱛᱟᱦᱮᱱ ᱜᱮᱭᱟ ᱵᱤᱨ ᱵᱩᱨᱩ ᱠᱚᱨᱮᱫ ᱵᱤᱨ ᱨᱮᱫᱚ ᱚᱱᱠᱟ ᱮ ᱵᱤᱨ ᱥᱩᱠᱨᱤ ᱥᱮ ᱟᱨᱚ ᱩᱱᱠᱩ ᱞᱟᱹᱴᱩ ᱞᱟᱹᱴᱩ ᱦᱳᱭᱥᱮ᱾ ᱡᱤᱵᱽᱼᱡᱚᱱᱛᱩ ᱠᱚ ᱛᱟᱦᱮᱸ ᱠᱟᱱ ᱜᱮᱭᱟ ᱟᱫᱚ ᱱᱮᱛᱟᱨ ᱫᱚ ᱦᱟᱸᱜ ᱩᱱᱠᱩ ᱠᱟᱹᱴᱤᱡ ᱠᱩᱞᱟᱹᱭ ᱜᱮ ᱦᱮᱱᱟᱜ ᱠᱚᱣᱟ ᱦᱳᱭᱥᱮ᱾
ᱟᱪᱪᱷᱟ ᱟᱪᱪᱷᱟ ᱦᱳᱭ ᱩᱱᱠᱩ ᱠᱩᱞᱟᱹᱭ ᱠᱚ᱾ ᱟᱨ ᱟᱞᱮᱥᱮᱫ ᱡᱩᱫᱤᱧ ᱞᱟᱹᱭ ᱠᱷᱟᱡ ᱱᱟᱦᱟᱜ ᱩᱱᱠᱩ ᱟᱞᱮᱥᱮᱫ ᱦᱚᱸ ᱡᱤᱣᱤᱼᱡᱚᱱᱛᱩ ᱠᱚᱫᱚ ᱟᱹᱰᱤ ᱠᱟᱡᱟᱜ ᱜᱮ ᱢᱮᱱᱟᱜ ᱟᱠᱟᱫ ᱠᱚᱣᱟ ᱪᱮᱬᱮ ᱪᱩᱯᱨᱩᱫ ᱠᱚ ᱢᱮᱱᱟᱜ ᱟᱠᱟᱣᱟ ᱡᱮᱢᱚᱱ ᱢᱮᱱ ᱠᱮᱭᱟᱢ ᱛᱩᱭᱩ ᱢᱮᱱᱟᱜ ᱠᱚᱣᱟ ᱠᱷᱤᱠᱲᱤ ᱢᱮᱱᱟᱜ ᱠᱚᱣᱟ ᱨᱩᱰᱟᱹ ᱢᱮᱱᱟᱜ ᱠᱚᱣᱟ᱾ ᱟᱨ ᱥᱚᱜᱚᱜ ᱢᱮᱱᱟᱜ ᱠᱚᱣᱟ ᱟᱨᱦᱚᱸ ᱚᱱᱠᱟᱱ ᱟᱭᱟᱱ ᱡᱤᱭᱟᱹᱞᱤ ᱠᱚ ᱢᱮᱱᱟᱜ ᱠᱚᱣᱟ᱾ ᱡᱟᱦᱟᱸ ᱫᱚ ᱛᱩᱭᱩ ᱫᱚ ᱱᱟᱦᱟᱜ ᱡᱮᱢᱚᱱ ᱵᱟᱲᱜᱮ ᱠᱚᱨᱮ ᱠᱷᱚᱱ ᱜᱮ ᱥᱤᱢ ᱠᱚᱠᱚ ᱟᱹᱠᱤᱨ ᱠᱚᱛᱟᱞᱮ ᱛᱟᱦᱮᱱᱟ ᱱᱚᱝᱠᱟ ᱨᱮᱭᱟᱲ ᱫᱤᱱ᱾ ᱠᱚ ᱥᱮ ᱚᱱᱠᱟ ᱜᱚᱨᱚᱢ ᱫᱤᱱ ᱦᱚᱸ᱾ ᱟᱫᱚ ᱨᱮᱭᱟᱲ ᱫᱤᱱ ᱫᱚ ᱱᱮᱛᱟᱨ ᱫᱤᱱ ᱫᱚᱱᱟᱜ ᱵᱟᱲᱜᱮ ᱢᱩᱪᱟᱹ ᱠᱷᱚᱱᱚᱡ ᱜᱮ ᱜᱟᱡᱟᱲ ᱠᱚ ᱮᱛᱚᱦᱚᱵᱚᱜᱼᱟ ᱛᱚ ᱟᱫᱚ ᱠᱷᱮᱛ ᱩᱱᱠᱩ ᱦᱟᱸᱜ ᱵᱚᱞᱚ ᱵᱚᱞᱚ ᱛᱮᱠᱚ ᱦᱤᱡᱩᱜᱼᱟ ᱟᱨ ᱥᱤᱢ ᱠᱚ ᱟᱹᱰᱤ ᱨᱮᱠᱚ ᱵᱷᱩᱠ ᱛᱟᱦᱮᱱᱟ ᱩᱰᱩᱠᱚᱜ ᱛᱟᱦᱮᱱᱟᱠᱚ ᱠᱩᱯᱲᱩᱠ ᱟᱠᱠᱚ ᱟᱨᱠᱚ ᱜᱮᱨ ᱠᱮᱫ ᱠᱚᱜᱮ ᱟᱨᱠᱚ ᱟᱹᱠᱤᱨ ᱠᱚᱣᱟ ᱚᱱᱟ ᱚᱠᱛᱮ, ᱟᱨ ᱟᱯᱮ ᱥᱮᱫ ᱫᱚᱠᱚ ᱟᱹᱠᱤᱨ ᱠᱚ ᱛᱟᱦᱮᱱᱟ ᱥᱮᱤᱭᱟᱹ ᱠᱚᱫᱚ ᱥᱤᱢ ᱠᱚ?
ᱟᱞᱮᱥᱮᱫ ᱫᱚ ᱟᱠᱤᱨ ᱠᱚ ᱟᱹᱠᱷᱤᱨ ᱜᱮᱭᱟ ᱚᱱᱮᱠᱟ ᱞᱟᱦᱟ ᱠᱚ ᱵᱟᱠᱚ ᱧᱮᱞ ᱧᱟᱢᱚᱜ ᱠᱟᱱᱟ ᱞᱟᱦᱟ ᱛᱚᱚᱱ ᱠᱷᱚᱱ ᱫᱚ ᱮᱚᱱ ᱫᱚ ᱠᱚᱢ ᱪᱟᱵᱟ ᱠᱟᱱᱟ ᱦᱳᱭᱥ᱾ ᱛᱟᱹᱭᱟᱹ ᱠᱚᱣᱟᱜ ᱠᱟᱴᱤ ᱵᱷᱠᱩ ᱧ ᱡᱟᱢ ᱜᱮᱭᱟ᱾ ᱮᱠᱟ ᱞᱟᱦᱟ ᱛᱮᱫᱚ ᱫᱚᱢᱮ ᱡᱟᱹᱥᱛᱤ ᱠᱚ ᱛᱟᱦᱮᱸ ᱠᱟᱱᱟ᱾
ᱦᱜᱭ ᱡᱮᱢᱚᱱ ᱵᱚᱱ ᱵᱟᱰᱟᱭᱟ ᱟᱵᱚ ᱫᱚ ᱟᱸ ᱧᱮᱞ ᱟᱹᱜᱩ ᱟᱠᱟᱫ ᱠᱚᱣᱟᱵᱩᱱ ᱟᱫᱚ ᱟᱞᱮᱥᱮᱫ ᱫᱚ ᱦᱟᱜ ᱱᱮᱛᱟᱨ ᱦᱚᱸ ᱟᱹᱰᱤ ᱠᱟᱪᱟᱠ ᱢᱮᱱᱟᱜ ᱟᱠᱟᱫ ᱠᱚᱣᱟ᱾ ᱱᱩᱠᱩ ᱛᱩᱭᱩᱢ ᱢᱮᱱ ᱠᱮᱭᱟ ᱠᱷᱮᱠᱲᱤᱢ ᱢᱮᱱ ᱠᱮᱭᱟ ᱨᱩᱰᱟᱹ ᱢᱮᱱ ᱠᱮᱭᱟ᱾ ᱡᱚᱛᱚ ᱡᱤᱵᱽᱡᱤᱭᱟᱹᱞᱤ ᱜᱮᱮ ᱱᱟᱦᱟᱜ ᱟᱹᱰᱤ ᱠᱟᱡᱟᱠ ᱢᱮᱱᱟᱜ ᱟᱠᱟᱟᱜ ᱠᱚᱣᱟ ᱟᱫᱚ ᱡᱚᱠᱷᱚᱱ ᱚᱱᱠᱟ ᱚᱠᱛᱚ ᱞᱮ ᱧᱟᱢ ᱛᱟᱦᱮᱱᱟ ᱟ ᱥᱮᱸᱫᱽᱨᱟ ᱦᱚᱞᱮ ᱪᱟᱞᱟᱜ ᱛᱟᱦᱮᱱᱟ᱾ ᱟᱨ ᱥᱮᱸᱫᱽᱨᱟ ᱨᱮᱫᱚ ᱡᱮᱢᱚᱱ ᱠᱩᱞᱟᱹᱭ ᱞᱮ ᱧᱟᱢ ᱠᱚ ᱛᱟᱦᱮᱸᱱᱟ ᱟᱫᱚ ᱠᱩᱞᱟᱹᱭ ᱠᱚᱞᱮ ᱡᱚᱢ ᱠᱚᱜᱮᱭᱟ ᱟᱞᱮ ᱥᱮᱫ ᱫᱚ, ᱟᱯᱮ ᱥᱮᱫ ᱠᱩᱞᱟᱹᱭ ᱠᱩ ᱯᱮ ᱟ ᱡᱚᱢ ᱠᱩ ᱛᱟᱦᱮᱱᱟ ᱥᱮ ᱵᱟ?
ᱦᱳᱭ ᱠᱩᱞᱟᱹᱭ ᱫᱚᱞᱮ ᱡᱚᱢ ᱠᱚᱜᱮᱭᱟ ᱠᱩᱞᱟᱹᱭ ᱢᱟ ᱟᱹᱰᱤ ᱟᱹᱰᱤ ᱱᱟᱯᱟᱭ ᱠᱚ ᱥᱤᱵᱤᱞᱟ ᱦᱳ ᱚᱠᱟ ᱥᱮᱱᱟᱜ ᱭᱮᱞᱮ ᱠᱚᱞᱮᱡᱽ ᱡᱟᱹᱥᱛᱤ ᱜᱮ ᱦᱮᱱᱟᱜ ᱠᱚᱣᱟ ᱟᱞᱮᱥᱮᱫ ᱫᱚ ᱮᱱᱠᱷᱟᱱ ᱠᱩᱞᱟᱹᱭ ᱥᱮᱸᱫᱽᱨᱟ ᱞᱮ ᱪᱟᱞᱟᱜ ᱠᱷᱟᱱ ᱚᱱᱟ ᱦᱚᱸ ᱟᱹᱜᱩ ᱠᱚᱜᱮ ᱭᱟᱞᱮ ᱵᱟᱨᱭᱟ ᱯᱮᱭᱟ ᱠᱟᱛᱮᱜ,
ᱦᱳᱭ ᱦᱳᱭ ᱟᱫᱚ ᱠᱩᱞᱟᱹᱭ ᱠᱚ ᱚᱝᱠᱟ ᱠᱚ ᱧᱟᱢᱚᱜ ᱛᱮᱦᱮᱱᱟ ᱟᱞᱮ ᱥᱮᱫ ᱟᱫᱚ ᱚᱝᱠᱟ ᱡᱷᱟᱹᱞᱤ ᱠᱚ ᱢᱮᱱᱟᱜ ᱛᱟᱞᱮᱭᱟ ᱡᱚᱠᱷᱚᱱ ᱚᱝᱠᱟ ᱯᱷᱤᱨᱨᱤ ᱥᱚᱢᱚᱭ ᱨᱮ ᱯᱷᱟᱸᱠᱟ ᱞᱮ ᱪᱟᱞᱟᱜ-ᱟ ᱚᱝᱠᱟ ᱞᱮ ᱧᱟᱢᱟ ᱛᱟᱦᱚᱞᱮ ᱞᱮ ᱪᱟᱞᱟᱜ ᱠᱟᱛᱮᱜ ᱞᱮ ᱥᱟᱵ ᱠᱚ ᱛᱮᱦᱮᱱᱟ᱾ ᱟᱫᱚ ᱩᱱ ᱚᱠᱛᱮ ᱱᱟᱦᱜ ᱟᱹᱰᱤ ᱚᱠᱟ ᱫᱚ ᱢᱤᱫᱴᱮᱱ ᱥᱟ ᱥᱟᱵᱮᱭᱟ ᱚᱠᱟ ᱫᱚ ᱯᱮᱭᱟ ᱯᱩᱱᱭᱟ ᱚᱠᱟ ᱫᱚ ᱮᱠᱟᱞ ᱜᱮ ᱵᱟᱝ ᱟᱫᱚ ᱚᱝᱠᱟ ᱦᱚᱸ ᱦᱩᱭ ᱵᱟᱲᱟᱣ ᱟᱠᱟᱱ ᱜᱮᱭᱟ᱾ ᱟᱨ ᱡᱮᱢᱚᱱ ᱚᱠᱟ ᱫᱚ ᱠᱩᱞᱟᱹᱭ ᱥᱟᱜ ᱞᱮ ᱪᱟᱞᱟᱜ-ᱟ ᱟᱫᱚ ᱨᱩᱸᱰᱟᱹ ᱞᱮ ᱥᱟᱵ ᱠᱮᱫᱮᱜᱤ ᱟᱫᱚ ᱨᱩᱰᱟᱹ ᱦᱩᱸ
ᱯᱳᱭᱥᱟ
ᱜᱚᱝᱠᱮ ᱛᱷᱚᱲᱟ ᱠᱟᱹᱴᱤᱡ ᱟᱣᱟᱡᱽ ᱵᱟᱝ ᱟᱸᱡᱚᱢᱚᱜ ᱠᱟᱱ ᱛᱟᱵᱮᱱᱟ ᱟᱹᱠᱩ ᱛᱷᱚᱲᱟ ᱱᱮᱴᱚᱣᱟᱨᱠ ᱮ ᱡᱩᱛ ᱛᱟᱵᱮ ᱛᱷᱚᱲᱟ ᱤᱭᱟᱹ ᱵᱟᱝ ᱟᱸᱡᱚᱢᱚᱜ ᱠᱟᱱᱟ
ᱦᱮᱞᱳ
ᱦᱳᱭ ᱦᱳᱭ ᱱᱤᱛᱚᱜ ᱫᱚ ᱥᱟᱯᱷᱟ ᱜᱮ ᱟᱸᱡᱚᱢᱚᱜ ᱠᱟᱱᱟ ᱦᱳᱭ ᱮ ᱢᱟ ᱨᱚᱲ ᱵᱮᱱ
ᱦᱳᱭ ᱮᱱᱠᱷᱟᱱ ᱟᱞᱮ ᱥᱮᱫ ᱫᱚ ᱚᱝᱠᱟ ᱡᱟᱹᱥᱛᱤ ᱜᱮ ᱠᱩᱞᱦᱟᱹᱭ ᱠᱚᱫᱚ ᱦᱮᱱᱟᱜ ᱠᱚᱣᱟ ᱦᱳᱭ ᱥᱮ ᱟᱨ ᱡᱚᱠ ᱠᱷᱚᱱ ᱜᱮ ᱟᱞᱮ ᱱᱚᱝᱠᱟ ᱱᱚᱝᱠᱟ ᱥᱮᱸᱫᱽᱨᱟ ᱠᱚᱞᱮ ᱪᱟᱞᱟᱫ ᱜᱮᱭᱟ ᱦᱮᱸ ᱥᱮ ᱮᱱᱠᱷᱟᱱ ᱫᱚ ᱠᱩᱞᱟᱹᱭ ᱫᱚᱞᱮ ᱟᱹᱜᱩ ᱠᱚᱜᱮ ᱜᱮᱭᱟ᱾ ᱵᱟᱞᱮ ᱵᱟᱞᱮ ᱡᱩᱫᱤ ᱚᱝᱠᱟ ᱵᱟᱞᱮ ᱡᱷᱟᱹᱞᱤ ᱫᱟᱹᱲᱤᱭ ᱠᱚᱣᱟ ᱥᱮ ᱟᱫᱚ ᱮᱱᱠᱷᱟᱱ ᱫᱚ ᱦᱟᱸᱜ ᱢᱤᱫᱴᱮᱡ ᱫᱚ ᱢᱤᱫᱴᱮᱡ ᱫᱚ ᱡᱷᱟᱹᱞᱤᱭᱟ ᱡᱚᱛᱽᱠᱷᱚᱱ ᱦᱟᱸᱜ ᱚᱱᱠᱟ ᱵᱟᱞᱮ ᱡᱷᱟᱹᱞᱤᱭᱮ ᱠᱟᱱ ᱛᱚᱛᱠᱷᱚᱱ ᱦᱟᱸᱜ ᱟᱞᱮ ᱚᱲᱟᱜ ᱫᱚ ᱵᱟᱞᱮ ᱨᱩᱣᱟᱹᱲᱟ᱾ ᱦᱳᱭ ᱥᱮ ᱟᱨ ᱡᱷᱟᱹᱞᱤ ᱦᱚᱸ ᱚᱱᱮ ᱚᱱᱠᱟ ᱜᱮ ᱵᱮᱵᱚᱥᱛᱟ ᱠᱚᱫᱚ ᱵᱮᱵᱚᱥᱛᱟ ᱠᱚᱫᱚ ᱠᱟ ᱜᱮ ᱦᱮᱱᱟᱜ ᱠᱟᱜ-ᱟ,
ᱦᱩᱸ
ᱵᱮᱵᱚᱥᱛᱟ ᱫᱚ ᱡᱚᱛᱚ ᱜᱮ ᱟᱞᱮ ᱴᱷᱮᱡ ᱦᱮᱱᱟᱜ ᱠᱟᱜ-ᱟ᱾ ᱠᱟ ᱡᱷᱟᱹᱞᱤ ᱠᱩ ᱡᱚᱛᱚ ᱦᱚᱲᱟᱜ ᱜᱮ ᱚᱱᱠᱟ ᱡᱷᱟᱹᱞᱤ ᱠᱚ ᱦᱮᱱᱟᱜ ᱠᱟᱜ-ᱟ ᱟᱫᱚ ᱥᱳᱵ ᱥᱮᱫ ᱠᱷᱚᱡ ᱮᱢ ᱜᱷᱮᱨᱟᱭ ᱠᱷᱟᱡ ᱫᱚ ᱮᱝᱠᱷᱟᱱ ᱫᱚ ᱠᱩᱞᱟᱹᱭ ᱫᱚ ᱦᱟᱸᱜ ᱡᱷᱟᱹᱞᱤᱜ ᱜᱮᱭᱟ ᱦᱳᱭᱥᱮ,
ᱦᱳᱭ ᱟᱫᱚ ᱱᱟᱦᱟᱜ ᱜᱚᱝᱠᱮ ᱟᱞᱮ ᱥᱮᱫ ᱫᱚ ᱪᱮᱫ ᱞᱮᱠᱟ ᱡᱮᱢᱚᱱ ᱚᱱᱠᱟᱢ ᱞᱟᱹᱭ ᱠᱮᱫᱟ ᱟᱨᱠᱤ ᱩᱰᱩᱠᱚᱜ ᱠᱷᱟᱡ ᱯᱮ ᱥᱟᱵ ᱠᱟᱛᱮ ᱜᱮᱯᱮ ᱦᱤᱡᱩᱜ-ᱟ ᱟᱨ ᱟᱹᱰᱤ ᱱᱟᱯᱟᱭ ᱥᱟᱵ ᱠᱟᱛᱮ ᱜᱮ ᱯᱮ ᱦᱤᱡᱩᱜ-ᱟ᱾ ᱟᱫᱚ ᱠᱟᱛᱷᱟ ᱫᱚ ᱱᱚᱣᱟᱭᱩᱜ ᱠᱟᱱᱟ ᱡᱮ ᱥᱟᱵ ᱠᱟᱛᱮᱜ ᱦᱤᱡᱩᱜ ᱨᱮᱭᱟᱜ ᱫᱚ ᱥᱟᱱᱟᱢ ᱠᱷᱚᱱ ᱢᱟᱲᱟᱝ ᱫᱚ ᱧᱟᱢᱮ ᱞᱟᱹᱠᱛᱤ ᱠᱟᱱᱟ ᱛᱮ ᱟᱫᱚ ᱟᱞᱮ ᱡᱚᱠᱷᱚᱱ ᱚᱱᱠᱟ ᱞᱮ ᱩᱰᱩᱠᱚᱜ ᱛᱟᱦᱮᱱᱟ ᱟᱫᱚ ᱚᱝᱠᱟ ᱵᱟᱞᱮ ᱧᱟᱢ ᱠᱚ ᱛᱟᱦᱮᱱᱟ, ᱛᱟᱦᱞᱮ ᱩᱱ ᱚᱠᱛᱚ ᱫᱚ ᱪᱤᱜ ᱞᱮ ᱪᱤᱠᱟᱭ ᱛᱟᱦᱮᱱᱟ ᱟᱞᱮ ᱫᱚ ᱵᱟᱞᱮ ᱧᱟᱢ ᱠᱚ ᱛᱟᱦᱮᱱ ᱠᱷᱟᱡ ᱫᱚ ᱥᱟᱱᱟᱢ ᱠᱷᱚᱱ ᱢᱟᱲᱟᱝ ᱨᱮ ᱟᱫᱚ ᱡᱚᱠᱷᱚᱱ ᱜᱮ ᱩᱝᱠᱩ ᱫᱟᱨᱤ ᱨᱮᱠᱚ ᱜᱩᱰᱩ ᱠᱩ ᱛᱟᱦᱮᱱᱟ ᱫᱟᱨᱤ ᱨᱮ ᱢᱤᱫᱴᱮᱱ ᱜᱩ ᱵᱮᱱ ᱵᱟᱲᱟᱭ ᱜᱮᱭᱟ ᱵᱟᱱᱣᱟᱨ ᱠᱚ ᱢᱮᱛᱟᱣ ᱠᱚ ᱦᱳᱭ ᱟᱫᱚ ᱩᱱᱠᱩ ᱞᱮ ᱞᱩᱲᱜᱟᱹᱣ ᱠᱩ ᱛᱮᱦᱮᱱᱟ᱾ ᱟᱫᱚ ᱩᱱᱠᱩ ᱴᱟᱭᱤᱢ ᱯᱟᱥ ᱞᱮ ᱥᱟᱵ ᱠᱮᱫ ᱠᱚᱜᱮ ᱟᱨ ᱩᱱᱠᱩ ᱠᱚᱜᱮ ᱜᱩᱰᱩ ᱠᱚ ᱩᱱᱠᱩᱞᱮ ᱟᱹᱜᱩ ᱠᱮᱫ ᱠᱩᱜᱮ ᱟᱨ ᱩᱝᱠᱩ ᱜᱮᱠᱩ ᱤᱥᱤᱱ ᱵᱟᱲᱟ ᱠᱟᱛᱮᱫ ᱠᱚ ᱡᱚᱢ ᱵᱟᱲᱟ ᱪᱟᱠᱷᱱᱟ ᱵᱟᱲᱟ ᱠᱟᱛᱮᱫ, ᱛᱮᱯᱮ ᱡᱚᱢ ᱠᱩ ᱛᱟᱦᱮᱱᱟ ᱥᱮ ᱵᱟ?
ᱦᱮᱞᱳ
ᱨᱚᱲ ᱜᱚᱝᱠᱮ ᱠᱟᱹᱴᱤᱜ ᱦᱳᱭ ᱜᱚᱝᱠᱮ
ᱦᱳᱭ ᱫᱟᱨᱮ ᱜᱩᱰᱩ ᱦᱟᱸᱜ ᱟᱫᱚ ᱮᱱᱠᱷᱟᱱ ᱫᱚ ᱟᱞᱮ ᱥᱮᱫ ᱫᱚ ᱦᱟᱸᱜ ᱵᱟᱞᱮ ᱤᱭᱟᱹ ᱠᱚ ᱛᱟᱦᱮᱸᱱ ᱜᱮᱭᱟ ᱟᱫᱚ ᱪᱚᱴ ᱪᱚᱴ ᱨᱮᱠᱚ ᱛᱟᱦᱮᱸᱱᱟ ᱥᱮ ᱚᱱᱠᱟ ᱞᱩᱲᱜᱟᱹᱣ ᱡᱤᱱᱤᱥ ᱦᱚᱸ ᱵᱟᱪᱩᱜ ᱠᱚᱣᱟ ᱵᱟᱞᱮᱤᱫᱤᱭ ᱜᱮᱭᱟ ᱟᱫᱚ ᱪᱟᱢᱴᱟ ᱠᱚ ᱛᱮ ᱚᱝᱠᱟ ᱜᱩᱞᱟᱢ ᱠᱚᱛᱮ ᱛᱤᱱᱟᱹᱜ ᱮᱢ ᱴᱩᱴᱤᱭᱟ ᱦᱳᱭ ᱥᱮ᱾
ᱦᱮᱸ
ᱮᱱᱠᱷᱟᱱ ᱫᱚ ᱩᱱᱠᱩ ᱫᱚ ᱦᱟᱸᱜ ᱡᱩᱫᱤ ᱩᱱᱠᱩ ᱩᱱᱟᱹᱜ ᱫᱚ ᱵᱟᱞᱮ ᱤᱭᱟᱹ ᱠᱚ ᱛᱟᱦᱮᱸᱱᱟ᱾
ᱟᱞᱮᱥᱮᱫ ᱫᱚ ᱟᱹᱰᱤ ᱯᱷᱮᱲ ᱯᱷᱮᱲ ᱫᱟᱨᱮ ᱨᱮ ᱱᱟᱦᱟᱸᱜ ᱠᱚ ᱛᱩᱠᱟᱹᱭ ᱛᱟᱦᱮᱸᱱᱟ ᱛᱚ ᱟᱫᱚ ᱟᱨ ᱚᱛ ᱠᱷᱚᱭ ᱜᱮ ᱢᱤᱜᱴᱮᱱ ᱪᱷᱤᱲᱠᱤᱱᱤ ᱠᱚᱢ ᱯᱮᱴᱮᱜ ᱠᱮᱫᱟ ᱟᱫᱚᱢ ᱞᱩᱲᱜᱟᱹᱣ ᱠᱮᱫᱮᱭᱟ ᱱᱟᱦᱟᱸᱜ ᱟᱫᱚ ᱨᱚᱜᱚᱥ ᱠᱚᱨᱮ ᱩᱰᱩᱠ ᱜᱮᱱ ᱜᱤ ᱟᱫᱚ ᱨᱮᱰᱤ ᱠᱚ ᱛᱟᱦᱮᱸᱱᱟ ᱡᱚᱛᱚ ᱦᱚᱲ ᱟᱫᱚ ᱱᱟᱦᱟᱸᱜ ᱟᱹᱰᱤ ᱮᱠᱫᱚᱢ ᱦᱟᱱᱛᱮ ᱱᱟ ᱛᱮ ᱠᱚ ᱫᱟᱹᱲᱟ ᱟᱫᱚᱢ ᱚᱠᱚᱭ ᱠᱚᱫᱚ ᱠᱚ ᱥᱚᱦᱚᱨᱚᱜᱼᱟ ᱠᱚᱲᱟ ᱠᱚ ᱚᱠᱚᱭ ᱫᱚ ᱫᱟᱨᱮ ᱠᱚᱨᱮ ᱠᱷᱚᱭ ᱜᱩᱰᱩ ᱠᱚ ᱫᱚᱱ ᱞᱚᱠᱷᱟ ᱦᱚᱸᱠᱩ ᱞᱟᱠᱷᱟ ᱠᱚᱣᱟ ᱦᱳᱭ ᱜᱟᱰ ᱜᱩᱰ ᱢᱟᱭᱟ ᱦᱟᱱᱛᱮ ᱦᱟᱱᱛᱮ ᱱᱚ ᱛᱮ ᱱᱚᱛᱮ ᱱᱚᱛᱮ ᱟᱫᱚ ᱯᱩᱨᱟᱹ ᱠᱚ ᱦᱟᱞᱞᱟᱭ ᱛᱟᱦᱮᱸᱱᱟ ᱟᱫᱚ ᱯᱩᱨᱟᱹ ᱠᱚ ᱮᱠᱫᱚᱢ ᱜᱤᱴᱞᱟᱹ ᱜᱤᱴ ᱠᱚ ᱫᱟᱹᱲᱟ ᱡᱮᱢᱚᱱ ᱢᱟᱱᱮ ᱛᱤᱱ ᱢᱟᱨᱟᱝ ᱟᱸ ᱛᱤᱱ ᱢᱟᱨᱟᱝ ᱪᱤᱞᱤᱪᱚᱠᱚ ᱜᱚᱡᱮ ᱠᱟᱱ ᱱᱟᱦᱟᱸᱜ ᱡᱮᱢᱚᱱ ᱱᱩᱠᱩ ᱠᱩᱞᱟᱹᱭ ᱠᱚ ᱜᱚᱡᱮ ᱠᱟᱱ ᱞᱮᱠᱟ ᱥᱮ ᱤᱭᱟᱹ ᱠᱚ ᱜᱚᱡᱮ ᱠᱟᱱ ᱞᱮᱠᱟ ᱯᱩᱨᱟᱹ ᱠᱚ ᱦᱟᱞᱞᱟᱭ ᱛᱟᱦᱮᱸᱱ᱾ ᱦᱳᱭ ᱥᱮ,
ᱦᱳᱭ ᱦᱳᱭ,
ᱟᱫᱚ ᱮᱱᱛᱮᱱ ᱡᱮᱢᱚᱱ ᱜᱩᱰᱩ ᱡᱤᱞ ᱫᱚ ᱱᱩᱠᱩ ᱩᱱᱠᱩ ᱫᱚ ᱩᱱᱟᱹᱜ ᱫᱚ ᱵᱟᱠᱚ ᱥᱤᱵᱤᱞᱟ ᱫᱟᱨᱤ ᱵᱟᱞᱟ ᱫᱚ᱾ ᱢᱮᱱᱠᱷᱟᱱ ᱡᱟᱦᱟᱸᱭ ᱩᱱᱠᱩ ᱯᱤᱰᱷᱟᱹ ᱫᱷᱟᱨᱮ ᱨᱮ ᱡᱟᱦᱟᱸᱭ ᱠᱚ ᱜᱮᱞᱮᱠᱚ ᱛᱟᱦᱮᱸᱱᱟ ᱩᱱᱠᱩ ᱜᱩᱰᱩ ᱠᱚᱫᱚ ᱱᱟᱦᱟᱸᱜ ᱟᱹᱰᱤ ᱟᱸᱴ ᱠᱚ ᱥᱤᱵᱤᱞ ᱛᱟᱦᱮᱸᱱᱟ ᱟᱨ ᱤᱛᱤᱞ ᱠᱚᱦᱚᱸ ᱡᱟᱦᱟᱸᱭ ᱛᱟᱦᱮᱸᱱ ᱛᱟᱠᱚᱣᱟ᱾ ᱟᱹᱰᱤ ᱥᱤᱵᱤᱞ ᱠᱚ ᱟᱹᱭᱠᱟᱹᱜ ᱛᱟᱦᱮᱸᱱᱟ ᱦᱳᱭᱥᱮ ᱡᱚᱢ ᱞᱮᱠᱟᱭ ᱜᱮ ᱱᱟᱦᱟᱸᱜ ᱮᱠᱫᱚᱢ ᱵᱷᱟᱜᱟᱣ ᱜᱮ ᱵᱟᱝ
ᱦᱩᱸ ᱦᱳᱭ ᱚᱱᱮ ᱚᱱᱟᱝ ᱚᱱᱠᱟ ᱜᱮ ᱟᱨᱠᱤ ᱦᱳᱭᱥᱮ ᱥᱤᱠᱟᱨ ᱠᱚᱫᱚ ᱮᱱᱠᱷᱟᱱ ᱚᱱᱠᱟ ᱚᱱᱠᱟ ᱥᱮᱸᱫᱽᱨᱟ ᱠᱚᱫᱚ ᱫᱚᱨᱠᱟᱨ ᱜᱮᱭᱟ ᱦᱳᱭᱥᱮ᱾
ᱦᱳᱭ ᱦᱚᱭ ᱯᱟᱨᱡᱮᱴᱟᱠᱟᱢ ᱢᱟᱱᱮ ᱚᱱᱟ ᱢᱟ ᱱᱟᱦᱟᱸᱜ ᱮᱱᱛᱮᱱ ᱥᱟᱹᱨᱤ ᱠᱟᱛᱷᱟ ᱜᱤ ᱡᱮ ᱟᱵᱚ ᱵᱚᱱ ᱥᱮᱸᱫᱽᱨᱟ ᱡᱤᱞ ᱫᱚ ᱱᱟᱦᱟᱸᱜ ᱟᱹᱰᱤ ᱥᱤᱵᱤᱞᱟ ᱢᱮᱱᱟᱠᱩ ᱟᱫᱚ ᱟᱭᱢᱟ ᱨᱚᱠᱚᱢ ᱡᱤᱞ ᱱᱚᱛᱮ ᱫᱚᱠᱚ ᱡᱚᱢᱟ ᱡᱮᱢᱚᱱ ᱪᱮᱜ ᱠᱚ ᱡᱤᱞ ᱠᱚ ᱡᱚᱢᱟ ᱞᱟᱹᱭᱟᱢ ᱠᱟᱱᱟ ᱛᱟᱦᱚᱞᱮ ᱟᱞᱮᱥᱮᱜ ᱫᱚ᱾ ᱨᱩᱰᱟᱹ ᱡᱤᱞ ᱠᱚ ᱡᱚᱢ ᱜᱮᱭᱟ ᱪᱮᱬᱮ ᱡᱤᱞ ᱠᱚ ᱡᱚᱢ ᱜᱮᱭᱟ ᱠᱩᱞᱟᱹᱭ ᱡᱤᱞ ᱠᱚ ᱡᱚᱢ ᱜᱮᱭᱟ ᱛᱩᱭᱩ ᱡᱤᱞ ᱦᱚᱸᱠᱚ ᱡᱚᱢ ᱵᱟᱲᱟᱭ ᱜᱮᱭᱟ ᱟᱨ ᱠᱷᱤᱠᱲᱤ ᱡᱤᱞ ᱦᱚᱸ ᱟᱨ ᱛᱩᱭᱩ ᱠᱚᱫᱚ ᱩᱱᱟᱹᱜ ᱫᱚ ᱵᱟᱝ ᱱᱟᱦᱟᱸᱜ ᱟᱫᱚ ᱡᱚᱢ ᱵᱟᱲᱟᱭ ᱜᱮᱭᱟ ᱠᱚ ᱢᱤᱫ ᱵᱟᱨ ᱛᱩᱭᱩ ᱠᱚ ᱚᱱᱛᱮ ᱜᱮ ᱞᱟᱹᱭ ᱢᱮ?
ᱦᱳᱭ ᱥᱮᱸᱫᱨᱟ ᱡᱤᱞ ᱫᱚ ᱥᱤᱵᱤᱞ ᱫᱚ ᱥᱤᱵᱤᱞ ᱜᱮᱭᱟ ᱟᱞᱮ ᱦᱚᱸ ᱢᱚᱱᱮ ᱚᱱᱠᱟᱞᱮ ᱪᱟᱞᱟᱜ ᱠᱷᱟᱱᱫ ᱫᱚ ᱮᱠᱷᱟᱱ ᱫᱚ ᱚᱱᱠᱟ ᱮᱸ ᱟᱨᱠᱤ ᱞᱮ ᱥᱮᱸᱫᱽᱨᱟ ᱟᱹᱜᱩ ᱠᱚᱣᱟ ᱟᱨ ᱚᱱᱠᱟ ᱚᱲᱟᱜ ᱨᱮᱱ ᱢᱟᱱᱮ ᱟᱛᱩᱨᱮᱱ ᱦᱳᱭ ᱥᱮ ᱡᱩᱫᱤ ᱢᱟᱱᱮ ᱵᱮᱥᱤ ᱜᱮᱞᱮ ᱟᱹᱜᱩ ᱠᱚᱣᱟ ᱦᱳᱭᱥᱮ ᱡᱟᱹᱥᱛᱤ ᱜᱮᱞᱮ ᱟᱹᱜᱩ ᱠᱚᱣᱟ ᱮᱱᱠᱷᱟᱱ ᱫᱚ ᱚᱱᱮ ᱚᱱᱠᱟ ᱥᱩᱲᱟᱹᱭᱟᱞᱮ ᱦᱳᱭᱥᱮ ᱚᱱᱠᱟ ᱟᱛᱳ ᱨᱮᱱ ᱡᱚᱛᱚ ᱦᱚᱲᱞᱮ ᱡᱚᱢ ᱦᱚᱪᱚ ᱠᱚ ᱛᱟᱦᱮᱸᱱᱟ ᱦᱳᱭᱥᱮ᱾ ᱥᱩᱲᱟ‌ᱹ ᱮᱱᱠᱷᱟᱱ ᱡᱮᱞ ᱥᱩᱲᱟᱹ ᱣᱟᱛᱮ ᱦᱳᱭᱥᱮ,
ᱦᱩᱹ᱾ᱛᱟᱦᱚᱞᱮ ᱜᱚᱝᱠᱮ ᱡᱚᱠᱷᱚᱱ ᱯᱮ ᱥᱟᱵ ᱠᱚ ᱛᱟᱦᱮᱸᱱᱟ ᱠᱩᱞᱟᱹᱭ ᱠᱚᱥᱮ ᱪᱮᱬᱮ ᱠᱚᱥᱮ ᱮᱱᱛᱮ ᱱᱤᱭᱟᱹ ᱠᱚ ᱡᱮᱢᱚᱱ ᱠᱩᱞᱟᱹᱭ ᱠᱚ ᱢᱮᱱᱟ ᱠᱚ ᱠᱩᱞᱟᱹᱭ ᱞᱟᱡ ᱫᱚ ᱱᱟᱸᱜ ᱟᱹᱰᱤ ᱨᱟᱱ ᱟᱫᱚ ᱠᱩᱞᱟᱹᱭ ᱞᱟᱡ ᱠᱚᱯᱮ ᱥᱩᱲᱟᱹ ᱵᱟᱲᱟ ᱠᱟᱜ ᱜᱮᱭᱟ?
ᱦᱩᱭ‌ ᱞᱟᱹᱭᱵᱮᱱ?
ᱢᱮᱱᱫᱤᱧ ᱠᱩᱞᱟᱹᱭ ᱞᱟᱡ ᱠᱚᱯᱮ ᱥᱩᱲᱟᱹ ᱵᱟᱲᱟᱭ ᱛᱟᱦᱮᱱ ᱜᱮᱭᱟ ᱚᱱᱛᱮ ᱥᱮ ᱵᱟᱝ
ᱦᱳᱭ ᱦᱳᱭ ᱦᱳᱭ
ᱟᱞᱮᱥᱮᱫ ᱫᱚᱠᱚ ᱪᱮᱫ ᱞᱮᱠᱟᱭ ᱛᱟᱦᱮᱱᱟ ᱚᱱᱟ ᱠᱩᱞᱟᱹᱭ ᱞᱟᱡ, ᱵᱤᱱᱟᱹ ᱫᱟᱹᱦᱟᱹᱣ ᱛᱮ ᱱᱟᱦᱟᱜ ᱠᱚ ᱥᱩᱲᱟᱹᱭ ᱛᱟᱦᱮᱱᱟ ᱾ ᱟᱫᱚ ᱮᱱᱛᱮ ᱪᱮᱫ ᱞᱮᱠᱟ ᱠᱚ ᱚᱱᱠᱟ ᱠᱚ ᱤᱭᱟᱹᱭ ᱛᱟᱦᱮᱱ ᱢᱟᱱᱮ ᱠᱚ ᱨᱟᱱ ᱜᱮᱭᱟ᱾ ᱟᱫᱚ ᱨᱟᱱ ᱜᱮᱭᱟ ᱥᱮ ᱪᱤᱠᱟᱹᱭ ᱜᱮᱭᱟ ᱮᱱᱛᱮᱫ ᱚᱱᱟ ᱫᱚ ᱵᱟᱞᱟᱝ ᱢᱮᱱ ᱦᱚᱪᱚ ᱫᱟᱲᱮᱭᱟᱜᱼᱟ᱾ ᱩᱱᱟᱹᱜ ᱵᱟᱰᱟᱭ ᱵᱟᱹᱱᱩᱜ-ᱟ ᱱᱮ ᱦᱚᱲ ᱫᱚ ᱟᱫᱚ ᱚᱱᱠᱟ ᱠᱚ ᱡᱚᱢ ᱛᱟᱦᱮᱱᱟᱠᱚ᱾
ᱦᱳᱭ ᱦᱳᱭ ᱟᱞᱮ ᱚᱱᱮ ᱚᱱᱠᱟ ᱞᱮ ᱟᱹᱜᱩ ᱠᱚᱛᱮ ᱠᱷᱟᱱ ᱚᱱᱠᱟ ᱞᱮ ᱥᱩᱲᱟᱹ ᱠᱚᱜᱮᱭᱟ ᱦᱳᱭ ᱥᱮ, ᱥᱩᱲᱟᱹ ᱠᱟᱛᱮ ᱮᱱᱠᱷᱟᱱ ᱫᱚ ᱡᱩᱫᱤ ᱡᱟᱹᱥᱛᱤ ᱞᱮ ᱟᱹᱜᱩ ᱠᱚᱣᱟ ᱛᱚ ᱮᱱᱠᱷᱟᱱ ᱫᱚ ᱟᱛᱳ ᱨᱮ ᱥᱩᱲᱟᱹ ᱦᱩᱭᱩᱜ-ᱟ ᱦᱳᱭᱥᱮ, ᱟᱨ ᱡᱩᱫᱤ ᱱᱚᱝᱠᱟ ᱚᱱᱠᱟ ᱡᱩᱫᱤ ᱢᱤᱫᱴᱟᱝ ᱵᱟᱨᱭᱟ ᱞᱮ ᱟᱹᱜᱩ ᱠᱚᱣᱟ
ᱛᱟᱦᱚᱞᱮ ᱛᱚᱵᱮ ᱚᱱᱛᱮ ᱡᱷᱟᱹᱞᱤ ᱵᱟᱠᱷᱨᱟ ᱠᱚᱫᱚᱯᱮ ᱮᱢᱟ ᱠᱚ ᱛᱟᱦᱮᱱᱟ ᱥᱮ ᱵᱟᱝ ᱾ ᱦᱳᱭ ᱜᱚᱢᱠᱮ ᱢᱮᱱ ᱫᱟᱞᱤᱧ ᱡᱷᱟᱹᱞᱤ ᱵᱟᱠᱷᱨᱟ ᱠᱚᱫᱚᱯᱮ ᱮᱢᱟ ᱠᱚ ᱛᱟᱦᱮᱱᱟ ᱥᱮ ᱵᱟᱝ
ᱦᱳᱭ ᱡᱷᱟᱹᱞᱤ ᱵᱷᱟᱠᱨᱟ ᱡᱟᱦᱟᱸᱭ ᱮᱱᱠᱷᱟᱱ ᱡᱷᱟᱹᱞᱤ ᱤᱫᱤᱜ-ᱟ ᱩᱱᱤ ᱫᱚ ᱚᱝᱠᱟ ᱵᱮᱥᱤ ᱧᱚᱜ-ᱮ ᱧᱟᱢᱟ ᱦᱳᱭᱥᱮ᱾
ᱦᱮᱸ
ᱚᱱᱠᱟ ᱵᱟᱨ ᱯᱷᱩᱲᱩᱜ ᱜᱟᱱᱞᱮ ᱩᱱᱤ ᱫᱚᱞᱮ ᱮᱢᱟᱭᱟ ᱦᱳᱭ ᱥᱮ᱾ ᱢᱤᱫ ᱯᱷᱩᱲᱩᱜ ᱠᱟᱛᱮᱫ ᱡᱩᱫᱤ ᱚᱱᱠᱟ ᱵᱷᱟᱜᱽ ᱦᱩᱭᱩᱜ ᱠᱷᱟᱱ ᱩᱱᱤ ᱫᱚ ᱵᱟᱨ ᱯᱷᱩᱲᱩᱜ ᱞᱮ ᱮᱢᱟᱭ ᱜᱮᱭᱟ ᱦᱳᱭ ᱥᱮ᱾
ᱦᱮᱸ
ᱮᱱᱠᱷᱟᱱ ᱵᱟᱨ ᱯᱷᱩᱲᱩᱜ ᱮᱢᱜᱮ ᱦᱩᱭᱩᱜᱼᱟ ᱦᱩᱭᱥᱮ ᱚᱱᱟ ᱫᱚ ᱚᱱᱠᱟᱱ ᱫᱚ ᱱᱤᱭᱚᱢ ᱠᱟᱱᱟ᱾
ᱦᱮᱸ ᱦᱳᱭ ᱚᱱᱟ ᱢᱟ ᱱᱤᱭᱚᱢ ᱢᱟ ᱠᱟᱱ ᱜᱮ, ᱡᱮᱹ
ᱮᱱᱠᱷᱟᱱ ᱱᱤᱭᱟᱹ ᱱᱤᱭᱚᱢ ᱫᱚ ᱚᱱᱠᱟ ᱥᱮᱫᱟᱭ ᱠᱷᱚᱱ ᱠᱚ ᱟᱹᱜᱩ ᱠᱟᱜᱼᱟ ᱦᱳᱭᱥᱮ ᱾ ᱥᱮᱫᱟᱭ ᱠᱷᱚᱱ ᱠᱚ ᱢᱮᱱ ᱤᱫᱤ ᱠᱟᱜᱼᱟ ᱡᱟᱦᱟᱸᱭᱟᱜ ᱡᱷᱟᱹᱞᱤ ᱠᱟᱱᱟ ᱥᱮ ᱡᱟᱦᱟᱸᱭᱟᱜ ᱡᱟᱦᱟᱸᱭᱟᱜ ᱛᱮᱜᱮ ᱚᱱᱠᱟ ᱡᱷᱟᱹᱞᱤᱣ ᱟᱠᱟᱱᱟᱭ ᱛᱚ ᱩᱱᱤ ᱫᱚ ᱮᱱᱠᱷᱟᱱ ᱫᱚ ᱵᱟᱨ ᱯᱷᱩᱲᱩᱜ ᱜᱟᱱᱮ ᱮᱢ ᱦᱩᱭᱩᱜ-ᱟ ᱦᱳᱭᱥᱮ᱾
ᱦᱳᱭ ᱤᱥᱤᱱ ᱠᱟᱛᱮᱫ ᱦᱚᱸ ᱡᱮᱢᱚᱱ ᱡᱤᱞ ᱡᱩᱫᱤ ᱵᱮᱨᱮᱞ ᱛᱮ ᱦᱟ ᱦᱟᱹᱴᱤᱧᱚᱜ ᱠᱟᱱ ᱠᱷᱟᱡ ᱫᱚ ᱢᱤᱫ ᱵᱟᱠᱷᱨᱟ ᱥᱮ ᱵᱟᱨ ᱵᱟᱠᱷᱨᱟ ᱩᱱᱤ ᱫᱚ ᱵᱟᱹᱲᱛᱤ ᱜᱮ, ᱟᱨ ᱥᱩᱲᱟᱹ ᱠᱚᱦᱚᱸ ᱥᱮ ᱥᱮᱱᱚᱜ ᱠᱟᱱ ᱠᱷᱟᱡ ᱩᱱ ᱫᱚ ᱢᱤᱫ ᱵᱟᱠᱷᱨᱟ ᱵᱟᱨ ᱵᱟᱠᱷᱨᱟ ᱵᱮᱥᱤ, ᱪᱮᱫᱟᱜ ᱡᱮ ᱡᱷᱟᱹᱞᱤ ᱠᱚ ᱢᱮᱱᱟᱜ ᱛᱟᱭᱟ ᱩᱱᱤᱭᱟᱜ ᱫᱚᱛᱚ ᱦᱩᱸ
ᱮᱢ ᱦᱩᱭᱩᱜ
ᱦᱮᱸ ᱦᱮᱸ ᱦᱮᱸ ᱦᱮᱸ᱾
ᱮᱠᱷᱚᱱ ᱜᱮᱠᱚ ᱞᱟᱹᱭ ᱟᱹᱜᱩ ᱠᱟᱜᱼᱟ ᱥᱮᱫᱟᱭ ᱨᱮᱱ ᱦᱚᱲ ᱦᱚᱸ ᱱᱚᱝᱠᱟ ᱠᱚ ᱱᱚᱝᱠᱟᱭᱮᱫ ᱛᱟᱦᱮᱱᱟ ᱦᱮᱸᱥᱮ, ᱡᱟᱦᱟᱸᱱᱟᱜ ᱜᱮ ᱡᱟᱦᱟᱸᱭᱟᱜ ᱡᱷᱟᱹᱞᱤ ᱠᱟᱱᱟ ᱮᱱᱠᱷᱟᱱ ᱫᱚ ᱩᱱᱤ ᱫᱚ ᱵᱟᱨ ᱵᱟᱨ ᱵᱷᱟᱜᱽ ᱠᱚ ᱮᱢᱟᱭ ᱠᱟᱱ ᱛᱟᱦᱮᱱᱟ, ᱮᱱᱠᱷᱟᱱ ᱫᱚ ᱚᱱᱠᱟ ᱜᱮ ᱫᱚᱦᱚ ᱦᱩᱭᱩᱜ-ᱟ ᱚᱱᱠᱟ ᱱᱤᱭᱚᱢ ᱴᱟᱜ ᱦᱳᱭᱥᱮ, ᱨᱟ ᱯᱩᱫ ᱞᱮᱠᱷᱟᱱ ᱛᱚ ᱟᱫᱚ ᱵᱟᱝ ᱦᱩᱭᱩᱜ-ᱟ, ᱟᱨ ᱚᱱᱟ ᱫᱚ ᱱᱟᱯᱟᱭ ᱡᱤᱱᱤᱥ ᱠᱟᱱ ᱜᱮᱭᱟ ᱦᱳᱭᱥᱮ, ᱟᱢᱟᱜ ᱡᱷᱟᱹᱞᱤ ᱮᱱᱠᱷᱟᱱ ᱛᱟᱦᱮᱱ ᱠᱷᱟᱡ ᱫᱚ ᱮᱱᱠᱷᱟᱱ ᱫᱚ ᱟᱢᱦᱚᱸ ᱵᱟᱨ ᱯᱷᱩᱲᱩᱜ ᱮᱢ ᱧᱟᱢᱟ ᱥᱮ ᱵᱟᱨ ᱪᱩᱯᱩᱫ ᱮᱱᱠᱷᱟᱱ ᱫᱚ ᱟᱢᱦᱚᱸ ᱨᱟᱹᱥᱠᱟᱹ ᱜᱮᱢ ᱵᱩᱡᱟ ᱦᱳᱭ ᱥᱮ ᱤᱧᱟᱜ ᱡᱷᱟᱹᱞᱤ ᱨᱮ ᱡᱷᱟᱹᱞᱤᱣ ᱟᱠᱟᱱᱟ ᱦᱚᱭᱛᱚ
ᱦᱳᱭ ᱟᱫᱚ ᱨᱟᱹᱥᱠᱟᱹ ᱜᱮ ᱟᱹᱭᱠᱟᱹᱜ ᱛᱟᱦᱮᱱᱟ ᱟᱫᱚ ᱡᱷᱟᱹᱞᱤ ᱡᱟᱦᱟᱸᱭᱟᱜ ᱡᱷᱟᱹᱞᱤ ᱨᱮ ᱡᱷᱟᱹᱞᱤ ᱟᱨ ᱥᱩᱫᱩ ᱢᱟᱛ ᱨᱚ ᱚᱱᱟᱫᱚ ᱵᱟᱝ᱾ ᱚᱱᱟ ᱡᱷᱟᱹᱞᱤ ᱨᱮ ᱡᱷᱟᱹᱞᱤ ᱠᱟᱱ ᱠᱷᱟᱡ ᱟᱨ ᱚᱱᱟ ᱥᱟᱶᱛᱮ ᱮᱴᱟᱜ ᱦᱚᱲ ᱦᱚᱸ ᱡᱷᱟᱹᱞᱤ ᱠᱚ ᱤᱫᱤ ᱟᱠᱟᱫ ᱛᱟᱠᱚ ᱠᱷᱟᱡ ᱡᱷᱟᱹᱞᱤ ᱵᱟᱞᱟ ᱡᱚᱛᱚ ᱠᱚᱠᱚ ᱦᱟᱹᱴᱤᱧ ᱠᱚᱣᱟ ᱪᱮᱫᱟᱜ ᱡᱮ ᱟᱢᱟᱜ ᱨᱮ ᱡᱷᱟᱹᱞᱤ ᱞᱮᱱᱠᱷᱟᱱ ᱟᱢ ᱫᱚ ᱚᱱᱠᱟ ᱫᱚ ᱵᱟᱝ ᱡᱷᱟᱹᱞᱤ ᱵᱟᱞᱟ ᱫᱚᱠᱚ ᱯᱟᱲᱟᱜ ᱜᱮᱭᱟ ᱱᱟᱦᱟᱜ ᱡᱷᱟᱹᱞᱤ ᱤᱫᱤ ᱠᱟᱱᱟ ᱛᱚ ᱯᱟᱲᱟᱜ ᱜᱮᱭᱟ ᱦᱳᱭᱥᱮ᱾ ᱥᱮ ᱟᱯᱮ ᱥᱮᱫ ᱫᱚ ᱪᱮᱫ ᱞᱮᱠᱟᱱᱟ ᱚᱱᱠᱟ